ᱦᱮᱞᱳ
ᱦᱮᱞᱳ
ᱦᱮᱸ ᱜᱚᱝᱠᱮ ᱟᱸᱡᱚᱢᱚᱜ ᱠᱟᱱᱟ ᱨᱚᱲ᱾
ᱦᱮᱸ ᱥᱟᱯᱷᱟ ᱜᱮ ᱟᱸᱡᱚᱢᱚᱜ ᱠᱟᱱᱟ ᱛᱚ᱾
ᱦᱳᱭ ᱦᱳᱭ ᱟᱸᱡᱚᱢᱚᱜ ᱠᱟᱱᱟ ᱜᱚᱝᱠᱮ᱾
ᱦᱮᱸ ᱟᱵᱤᱱᱟᱜ ᱦᱚ ᱥᱟᱯᱷᱟ ᱜᱮ ᱟᱸᱡᱚᱢᱚᱜ ᱠᱟᱱᱟ᱾
ᱦᱳᱭ ᱜᱚᱢᱠᱮ, ᱡᱚᱦᱟᱨ ᱜᱮ ᱜᱚᱢᱠᱮ᱾
ᱡᱚᱦᱟᱨ ᱜᱮ ᱡᱚᱦᱟᱨ ᱜᱮ᱾
ᱦᱳᱭ ᱜᱚᱝᱠᱮ ᱚ ᱵᱮᱥ ᱵᱟᱲᱟ ᱜᱮ᱾
ᱛᱚᱵᱮ ᱵᱮᱥ ᱵᱟᱲᱟ ᱜᱮᱭᱟ. ᱧ, ᱟᱯᱮ ᱠᱚᱜᱤ ᱪᱮᱫ ᱞᱮᱠᱟ?
ᱦᱳᱭ ᱟᱹᱞᱤᱧ ᱦᱚᱸ ᱵᱮᱥ ᱵᱟᱲᱟ ᱜᱮ᱾
ᱦᱚ, ᱫᱟᱜ ᱡᱟᱹᱲᱤ ᱠᱚ ᱪᱮᱫᱠᱟ ᱚᱱᱛᱮ᱾
ᱦᱳᱭ ᱜᱚᱝᱠᱮ ᱢᱟᱡᱟᱱ ᱵᱮᱲᱟ ᱠᱷᱚᱱ ᱫᱟᱜ ᱮ ᱟᱨᱟᱢᱵᱚ ᱟᱠᱟᱫᱟᱭ ᱮᱠᱷᱚᱱᱚ ᱟᱣᱨᱤᱭ ᱟᱥᱳᱲᱟᱭ᱾
ᱦᱚᱸ
ᱫᱟᱜ ᱮ ᱡᱚᱨᱚᱮᱫᱟ ᱱᱤᱛᱚᱜ ᱠᱷᱚᱱᱜᱮ, ᱟᱵᱤᱱ ᱥᱮᱫ ᱜᱚᱝᱠᱮ ᱪᱮᱫ ᱫᱟᱜ ᱪᱮᱛᱠᱟ ᱡᱚᱨᱚ ᱠᱮᱫᱟ?
ᱦᱚᱭ ᱱᱚᱛᱮ ᱦᱚᱸᱵ ᱫᱟ ᱵᱟᱲᱟ ᱮᱫᱟᱭ ᱮᱠᱫᱚᱢ ᱱᱤᱛ ᱦᱚᱸ᱾
ᱦᱚ ᱦᱚ ᱱᱮᱛᱷᱟᱨ ᱠᱟᱛᱷᱟ ᱛᱟᱦᱟᱞᱮ ᱟᱫᱚ ᱪᱟᱥ ᱠᱟᱹᱢᱤ ᱠᱚᱫᱚ ᱤᱭᱟ. ᱮ ᱮᱦᱚᱵ ᱠᱟᱫᱟ ᱯᱮ ᱥᱮ
ᱮᱦᱚᱜ ᱫᱚ ᱵᱟᱝ ᱮᱠᱷᱚᱱ ᱛᱚ ᱫᱟᱜ ᱜᱤ ᱠᱚᱭᱚᱜ ᱦᱩᱭ ᱟᱠᱟᱱ ᱛᱟᱦᱮᱱᱟ᱾ ᱟᱫᱚ ᱦᱚᱭ ᱫᱟᱜ ᱵᱟᱲᱟ ᱠᱮᱭᱟ ᱛᱚ ᱛᱤᱦᱤᱧ ᱫᱚ ᱟᱫᱚ ᱟᱹᱰᱤ ᱵᱷᱟᱜᱤ ᱜᱤ ᱫᱟᱜ ᱮᱫᱟ᱾ ᱱᱚᱛᱮ ᱫᱚᱢᱮ ᱞᱚᱞᱚ ᱜᱮ ᱵᱩᱡᱷᱟᱹᱜ ᱠᱟᱱ ᱛᱟᱢᱟ᱾
ᱦᱳᱭ ᱜᱚᱝᱠᱮ ᱛᱮᱦᱮᱧ ᱫᱚ ᱥᱮᱛᱳᱝ ᱦᱚᱸ ᱛᱮᱦᱮᱧ ᱫᱚ ᱟᱰᱤ ᱜᱮ ᱛᱟᱦᱮᱸ ᱠᱟᱱᱟ᱾
ᱦᱚᱸ ᱛᱚᱵᱮ ᱚᱱᱛᱮ ᱫᱚ ᱮᱦᱚᱵ ᱮᱦᱚᱵ ᱟᱠᱟᱫᱟᱯᱮ ᱦᱮᱵᱟᱝ ᱪᱟᱥᱵᱟᱥ ᱫᱚ᱾
ᱦᱳᱭ ᱜᱚᱝᱠᱮ ᱛᱚᱞᱟ ᱠᱚᱫᱚ ᱜᱤᱲᱤ ᱦᱳᱭ ᱠᱟᱱ ᱜᱮᱭᱟ᱾
ᱦᱩᱸ᱾ ᱟᱫᱚ ᱪᱤᱱ ᱪᱤᱱ ᱪᱟᱣᱞᱮ ᱚᱱᱛᱮ ᱯᱮ ᱪᱟᱥ?
ᱟᱫᱚ ᱱᱚᱛᱮ ᱫᱚ ᱟᱫᱚ ᱤᱭᱟᱹ ᱥᱚᱨᱱᱚ ᱪᱟᱣᱞᱮ ᱜᱮᱞᱮ ᱪᱟᱥ ᱵᱟᱲᱟᱭ ᱜᱮᱭᱟ।
ᱚᱸ
ᱦᱳᱭ ᱜᱚᱝᱠᱮ᱾
ᱟᱪᱪᱷᱟ, ᱚ ᱟᱞᱮ ᱥᱮᱫ ᱫᱚ ᱥᱚᱵᱽ ᱞᱮᱠᱟ ᱜᱮ᱾ ᱥᱚᱨᱱᱚ ᱦᱚᱸ ᱞᱳᱜᱳ ᱦᱚᱸ᱾ ᱟ ᱢᱟᱱᱮ ᱡᱚᱛᱚ ᱞᱮᱠᱟ ᱜᱤ ᱵᱤᱨᱤᱭᱟᱱᱤ ᱪᱚᱣᱞᱤ ᱦᱚᱸ ᱯᱷᱤᱨ ᱚᱱᱟ ᱯᱳᱞᱟᱣ ᱪᱚᱣᱞᱤ᱾ ᱜᱚᱵᱤᱱᱫᱚ ᱵᱷᱳᱜ ᱡᱟᱦᱟᱸ ᱯᱳᱞᱟᱣ ᱪᱚᱣᱞᱤ, ᱦᱮᱸ᱾
ᱵᱤᱨᱤᱭᱟᱱᱤ ᱪᱟᱣᱞᱮ ᱜᱚᱝᱠᱮ ᱫᱚ ᱚᱱᱟ ᱫᱚ ᱟᱰᱤ ᱫᱟᱢᱤ ᱫᱟᱢᱤ ᱪᱟᱣᱞᱮ ᱜᱮᱛᱚ᱾
ᱟᱜᱦᱚᱸ ᱛᱷᱚᱲᱟ ᱫᱟᱢᱤ ᱧᱚᱜ ᱜᱮᱭᱟ ᱟᱫᱚ ᱵᱤᱨᱭᱟᱱᱤ ᱪᱟᱣᱞᱮ ᱢᱚᱫᱽᱫᱷᱮ ᱦᱚᱸ ᱫᱚᱢᱮ ᱫᱚᱢᱮ ᱨᱚᱠᱚᱢ ᱠᱚᱣᱟᱞᱤᱴᱤ ᱢᱮᱱᱟᱜᱼᱟ᱾
ᱟᱪᱪᱷᱟ ᱟᱪᱪᱷᱟ᱾
ᱦᱮᱸ ᱟᱫᱚ ᱪᱮᱫ ᱞᱮᱠᱟ ᱯᱟᱹᱞᱤᱥᱟ ᱚᱱᱠᱟ ᱜᱮ ᱠᱚᱣᱟᱞᱤᱴᱤ ᱨᱮ ᱦᱚᱸ ᱟᱨ ᱪᱟᱹᱣᱞᱤ ᱦᱚᱸ᱾ ᱡᱮᱢᱚᱱ ᱥᱚᱨᱱᱚ ᱠᱤ ᱞᱚᱢᱵᱟ ᱞᱟᱹᱴᱩ ᱪᱟᱣᱞᱮ ᱜᱤ ᱫᱚᱢᱮ ᱨᱚᱠᱚᱢ ᱢᱮᱱᱟᱜᱼᱟ ᱥᱮ᱾
ᱦᱳᱭ ᱦᱳᱭ ᱦᱳᱭ᱾
ᱦᱳᱭ ᱤᱱᱠᱟᱹ ᱥᱚᱵᱽ ᱨᱮᱭᱟᱜ ᱜᱮ ᱵᱷᱮᱨᱟᱭᱴᱤ ᱢᱮᱱᱟᱜᱼᱟ, ᱦᱮ ᱥᱮ᱾
ᱟᱪᱪᱷᱟ, ᱱᱟᱯᱟᱭ ᱠᱟᱛᱷᱟ ᱜᱮ ᱛᱟᱦᱚᱞᱮ ᱜᱚᱝᱠᱮ᱾ ᱟᱨ ᱜᱚᱝᱠᱮ ᱛᱟᱦᱚᱞᱮ ᱫᱚ ᱟᱫᱚ ᱥᱚᱵᱽᱡᱤ ᱠᱚ ᱫᱚ ᱪᱟᱥ ᱵᱟᱲᱟ ᱦᱩᱭᱩᱜ ᱜᱮᱭᱟ ᱥᱮ ᱮᱭᱥᱮᱭ?
ᱥᱚᱵᱽᱡᱤ ᱫᱚ ᱦᱮᱸ ᱱᱚᱛᱮ ᱫᱚ ᱵᱟᱨᱚ ᱢᱟᱥ ᱜᱮ ᱪᱟᱥ ᱦᱩᱭᱩᱜᱼᱟ। ᱟᱫᱚ ᱦᱚᱜᱼᱚᱭ ᱛᱚ ᱦᱟᱸᱜ ᱱᱤᱛᱚᱜ ᱦᱟᱸᱜ ᱦᱩᱲᱩ ᱠᱚ ᱜᱮᱫ ᱵᱟᱲᱟ ᱦᱩᱭᱩᱜᱼᱟ ᱦᱟᱸᱜ ᱢᱟᱱᱮ ᱦᱚᱜ-ᱚᱭ ᱛᱚ ᱵᱚᱨᱥᱟ ᱯᱟᱨᱚᱢ ᱠᱟᱛᱮᱜ ᱦᱟᱸᱜ᱾
ᱦᱩᱸ᱾
ᱦᱩᱭ ᱵᱟᱲᱟ ᱠᱟᱛᱮ ᱯᱷᱤᱨ ᱟᱨᱦᱚᱸ ᱛᱟᱨᱯᱚᱨᱮ ᱛᱚ ᱚᱱᱟ ᱥᱚᱵᱽᱡᱤ ᱪᱟᱥ ᱦᱩᱭᱩᱜᱼᱟ, ᱦᱟᱸᱜ ᱛᱟᱯ ᱯᱚᱨᱮ ᱫᱚ ᱛᱚᱠᱷᱚᱱ ᱾
ᱟᱪᱪᱷᱟ ᱟᱪᱪᱷᱟ, ᱜᱚᱝᱠᱮ ᱟᱹᱵᱤᱱ ᱫᱚ ᱛᱟᱦᱚᱞᱮ ᱱᱟᱢᱟᱞ ᱫᱤᱥᱚᱢ ᱥᱮᱫ ᱠᱟᱱᱟ ᱵᱤᱱ ᱦᱮᱸ ᱥᱮ?
ᱦᱮᱸ ᱱᱚᱛᱮ ᱫᱚ ᱴᱟᱣᱩᱱ ᱦᱚᱸ ᱢᱮᱱᱟᱜ ᱠᱟᱫᱟ ᱟᱨ ᱱᱟᱢᱟᱞ ᱦᱚᱸ ᱵᱚᱞᱛᱮ ᱜᱮ ᱞᱮ ᱦᱮᱸ᱾ ᱟᱫᱚ ᱵᱟᱡᱟᱨ ᱮᱞᱟᱠᱟ ᱦᱚᱸ ᱥᱩᱨ ᱜᱮᱭᱟ ᱵᱮᱥᱤ ᱫᱚ ᱵᱟᱝ ᱥᱟᱺᱜᱤᱧ ᱾
ᱚ ᱟᱪᱪᱷᱟ ᱟᱪᱪᱷᱟ᱾
ᱦᱩᱸ᱾ ᱟᱫᱚ ᱱᱚᱛᱮ ᱫᱚ ᱱᱚᱛᱮ ᱠᱷᱚᱡ ᱫᱚ ᱟᱹᱞᱩ ᱯᱮᱸᱭᱟᱡᱽ ᱫᱚ ᱟᱹᱰᱤ ᱜᱮ ᱡᱟᱹᱥᱛᱤ ᱜᱮ ᱪᱟᱞᱟᱜᱼᱟ᱾ ᱟᱞᱩ ᱯᱮᱸᱭᱟᱡᱽ ᱪᱟᱥ ᱦᱩᱭᱩᱜᱼᱟ ᱦᱟᱸᱜ ᱱᱤᱭᱟᱹ ᱡᱮᱢᱚᱱ ᱦᱩᱲᱩ ᱪᱟᱥ ᱪᱟᱵᱟᱣ ᱟᱠᱟᱱ ᱥᱮ ᱟᱹᱞᱩ ᱯᱮᱸᱭᱟᱡᱽ ᱦᱚᱸ ᱮᱦᱚᱵᱚᱜ-ᱟ, ᱯᱷᱤᱨ ᱟᱹᱞᱩ ᱯᱮᱸᱭᱟᱡ ᱟᱫᱚ ᱚᱱᱟ ᱫᱚ ᱪᱟᱵᱟᱣ ᱟᱠᱟᱱ ᱥᱮ ᱟᱨᱦᱚᱸ ᱯᱷᱤᱨ ᱟᱨᱦᱚ ᱦᱩᱲᱩ ᱪᱟᱥ ᱦᱩᱭᱩᱜ-ᱟ, ᱱᱚᱛᱮ ᱫᱚ ᱵᱚᱪᱷᱚᱨ ᱨᱮ ᱵᱟᱨ ᱫᱟᱦᱟᱣ ᱪᱟᱥ ᱦᱩᱭᱩᱜᱼᱟ ᱦᱩᱲᱩ᱾
ᱪᱟᱥ ᱦᱩᱭᱩᱜ ᱜᱮᱭᱟ ᱚᱻ᱾ ᱢᱟᱱᱮ ᱫᱟᱜ ᱱᱤᱭᱟᱹ ᱫᱚ ᱛᱟᱞᱦᱮ ᱛᱚ ᱛᱮᱢᱚᱱ ᱫᱚ ᱥᱚᱢᱚᱥᱟ ᱫᱚ ᱜᱚᱝᱠᱮ ᱫᱚ ᱟᱯᱮ ᱫᱚ ᱵᱟᱝ ᱜᱮᱛᱚ᱾
ᱱᱚᱛᱮ ᱫᱚ ᱫᱟᱜ ᱨᱮᱭᱟᱜ ᱥᱩᱵᱤᱫᱷᱟ ᱫᱚ ᱵᱷᱟᱹᱜᱤ ᱜᱮ ᱢᱮᱱᱟᱜ ᱠᱟᱫᱟ ᱢᱟᱱᱮ ᱤᱭᱟᱹ ᱠᱩ ᱢᱮᱱᱟᱜ ᱠᱟᱫᱟ ᱪᱮᱫ ᱠᱩ ᱢᱮᱛᱟᱜᱼᱟ᱾ ᱠᱮᱱᱮᱞ ᱢᱮᱱᱟᱜᱼᱟ ᱯᱷᱤᱨ ᱚᱱᱟ ᱱᱚᱛᱮ ᱚᱱᱛᱮ ᱫᱚ ᱪᱮᱫ ᱠᱚ ᱢᱮᱛᱟᱜ ᱪᱚ ᱚᱱᱟ ᱥᱤᱞᱳ ᱡᱟᱠᱮ ᱵᱚᱞᱮ᱾ ᱢᱤᱱᱤ ᱟᱫᱚᱢ ᱥᱮᱫ ᱫᱚ ᱢᱤᱱᱤ ᱦᱮᱸ ᱚᱱᱟ ᱠᱚ ᱦᱚᱸ ᱠᱚ ᱢᱮᱛᱟᱜ ᱠᱟᱱᱟ ᱠᱚ᱾
ᱦᱚᱭ ᱦᱚᱭ
ᱫᱟᱜ ᱨᱮᱭᱟᱜ ᱫᱚ ᱥᱩᱵᱤᱫᱷᱟ ᱢᱮᱱᱟᱜ ᱛᱮ ᱟᱫᱚ ᱴᱷᱤᱠ ᱜᱮ ᱦᱚᱸ
ᱱᱟᱯᱟᱭ ᱞᱟᱜᱟᱫ ᱜᱚᱢᱠᱮ ᱛᱟᱦᱚᱞᱮ
ᱦᱚᱭ ᱛᱚᱵᱮ ᱟᱛᱳ ᱜᱟᱯᱟ ᱢᱟ ᱦᱩᱞ ᱢᱟᱦᱟ ᱛᱚ ᱪᱮᱫ ᱞᱮᱠᱟ ᱠᱩᱨᱩᱼᱢᱩᱴᱩ ᱦᱩᱭ ᱟᱠᱟᱱᱟ?
ᱦᱚᱭ ᱜᱚᱝᱠᱮ ᱟᱫᱚ ᱠᱩᱨᱩ-ᱢᱩᱴᱩ ᱫᱚ ᱞᱟᱜᱟᱣ ᱦᱩᱭ ᱞᱮᱱᱟ ᱠᱞᱟᱵᱽ ᱠᱚ ᱨᱮ ᱪᱟᱞᱟᱣ ᱦᱩᱭ ᱞᱮᱱᱟ ᱵᱟᱝ ᱜᱮ ᱚᱸᱰᱮ ᱠᱟᱹᱴᱤᱡ᱾ ᱜᱟᱞᱢᱟᱨᱟᱣ ᱞᱟᱹᱜᱤᱫ ᱛᱮ ᱟᱨᱠᱤ ᱜᱟᱯᱟᱼᱼ ᱥᱮᱛᱟᱜ ᱥᱮᱛᱟᱜ ᱥᱮᱫ ᱜᱮ ᱡᱚᱛᱚ ᱠᱚ ᱯᱩᱡᱟᱹ ᱯᱟᱥᱟᱣ ᱠᱚ ᱢᱟᱱᱮᱼᱼ ᱥᱩᱫᱩ ᱟᱨᱟᱢᱵᱚ ᱜᱮᱭᱟ ᱟᱫᱚ ᱱᱚᱜᱼᱚᱭ ᱫᱟᱜᱼᱼ ᱡᱟ ᱡᱚᱨᱚ ᱟᱨᱟᱢ ᱵᱚᱜ ᱠᱮᱫᱟᱭ ᱟᱫᱚ ᱚᱱᱟ ᱠᱚ ᱜᱮ ᱴᱷᱤᱠᱼᱼ ᱧᱮᱞ ᱵᱟᱲᱟ ᱦᱩᱭᱩᱜ ᱠᱟᱱ ᱛᱮᱭᱟ᱾
ᱦᱮᱸᱻ
ᱯᱮᱱᱰᱮᱞ ᱠᱚ ᱜᱴᱟᱟᱣ ᱞᱟᱹᱜᱤᱫ ᱠᱚ ᱵᱮᱵᱚᱥ ᱛᱟᱭᱮᱫ ᱜᱮᱭᱟᱞᱮ᱾
ᱛᱚ ᱟᱫᱚ ᱜᱟᱯᱟ ᱡᱟᱦᱟᱸᱱᱟᱜ ᱢᱮᱞᱟ ᱯᱷᱮᱞᱟ ᱥᱮ ᱡᱟᱦᱟᱸᱱᱟᱜ ᱯᱨᱳᱜᱨᱟᱢ ᱠᱚ ᱠᱤᱪᱷᱩ ᱢᱮᱱᱟᱜᱼᱟ ᱪᱮᱫ?
ᱵᱟᱝ ᱜᱚᱝᱠᱮ ᱟᱫᱚ ᱚᱝᱠᱟ ᱯᱨᱳᱜᱨᱟᱢ ᱵᱚᱞᱛᱮᱼᱼ ᱟᱫᱚ ᱯᱩᱡᱟᱹ ᱵᱟᱲᱟ ᱠᱚᱜᱮ ᱠᱚᱨᱟᱣ ᱦᱩᱭᱩᱜ ᱜᱮᱭᱟ ᱟᱨ ᱛᱟᱨᱯᱚᱨ ᱟᱫᱚ ᱯᱩᱡᱟᱹ ᱛᱟᱨᱯᱚᱨᱮ ᱫᱚᱼᱼ ᱠᱟᱹᱴᱤᱡᱮ ᱵᱟᱭᱤᱠ ᱨᱮᱞᱤ ᱨᱮ ᱚᱰᱳᱜ ᱳᱰᱳᱠ ᱞᱟᱹᱜᱤᱫ ᱞᱮ ᱟᱨᱠᱤ,
ᱚᱻ
ᱦᱳᱭ ᱦᱳᱭ ᱟᱥᱮ ᱯᱟᱥᱮ ᱟᱛᱳ ᱠᱚᱛᱮ ᱦᱳᱭ ᱞᱟᱹᱭ ᱵᱤᱱ ᱞᱟᱹᱭ ᱵᱤᱱ
ᱦᱳᱭ ᱢᱟ ᱟᱹᱛᱩ ᱢᱟᱱ ᱞᱟᱹᱴᱩᱧᱚᱜ ᱜᱮᱭᱟᱼᱼ
ᱦᱳᱭ ᱦᱭ ᱦᱳᱭ ᱞᱟᱼᱼ ᱞᱟᱹᱴᱩ ᱜᱮᱭᱟ ᱟᱹᱛᱩ ᱠᱚᱫᱚ ᱟᱫᱚ ᱥᱳᱨ ᱥᱳᱨ ᱜᱮ ᱟᱫᱚ ᱢᱟᱱᱮᱼᱼ ᱯᱮᱭᱟ ᱯᱳᱱᱭᱟ ᱟᱛᱳ ᱜᱮ ᱢᱤᱫ ᱥᱟᱶᱛᱮ ᱠᱚᱨᱟᱣ ᱫᱟᱞᱮ ᱟᱨᱠᱤ ᱠᱚᱨᱟᱣ ᱜᱮᱭᱟᱞᱮ᱾
ᱦᱮᱸ ᱦᱳᱭ ᱦᱳᱭ ᱦᱮᱸ ᱨᱚᱛᱚ ᱢᱤᱫ ᱡᱳᱴ ᱡᱚᱨᱩᱨᱤ ᱠᱟᱱᱟ᱾ ᱨᱮᱞᱤ ᱞᱮ ᱨᱮᱞᱤ ᱫᱚ ᱛᱤᱱᱟᱹᱜ ᱦᱚᱲ ᱵᱮᱥᱤ ᱛᱟᱦᱮᱱᱟ ᱩᱱᱟᱹᱜ ᱜᱮ ᱵᱷᱟᱹᱜᱤ᱾
ᱦᱳᱭ ᱦᱳ ᱢᱚᱸᱡᱽ ᱜᱮ ᱧᱮᱞᱚᱜᱼᱟ ᱵᱩᱡᱷᱟᱹᱣ ᱵᱩᱡᱷᱟᱹᱜᱼᱟᱼᱼ
ᱦᱩ
ᱦᱳᱭ
ᱦᱮᱸ ᱟᱞᱮᱥᱮᱫ ᱦᱚᱸ ᱱᱚᱛᱮ ᱨᱮᱞᱤ ᱫᱚᱠᱚ ᱩᱰᱩᱠ ᱫᱚ ᱩᱰᱩᱠᱚᱜ ᱜᱮᱭᱟ ᱟᱫᱚ ᱡᱟᱦᱟᱸ ᱛᱤᱱᱟᱹᱜ ᱟᱹᱛᱩ ᱢᱮᱱᱟᱜᱼᱟᱼᱼ ᱟᱥᱮ ᱯᱟᱥᱮ ᱢᱟᱱᱮ ᱱᱚᱛᱮ ᱯᱚᱱᱨᱚ ᱠᱤᱞᱳᱢᱤᱴᱟᱨ ᱫᱷᱟᱹᱵᱤᱡᱼᱼ
ᱦᱳᱭ ᱜᱚᱝᱠᱮ᱾
ᱦᱮᱸ ᱯᱩᱨᱵᱚ ᱯᱚᱥᱪᱤᱢ ᱩᱛᱛᱚᱨ ᱫᱚᱠᱠᱷᱤᱱ ᱥᱚᱵ ᱥᱮᱫ ᱠᱷᱚᱱ ᱡᱟᱦᱟᱸ ᱛᱤᱱᱟᱹᱜ ᱜᱮ ᱯᱚᱱᱨᱚᱼᱼ ᱠᱤᱞᱳᱢᱤᱴᱟᱨ ᱫᱷᱟᱹᱵᱤᱡ ᱚᱱᱟ ᱠᱷᱚᱡ ᱵᱟᱹᱲᱛᱤ ᱫᱚ ᱵᱟᱝ ᱠᱚ ᱦᱮᱡ ᱫᱟᱲᱮᱭᱟᱜᱼᱟ ᱥᱮ ᱩᱱᱟᱹᱜ ᱥᱟᱹᱜᱤᱧ ᱫᱚ
ᱦᱳᱭ ᱦᱳᱭ ᱦᱳᱭ
ᱛᱚ ᱯᱚᱱᱨᱚ ᱠᱤᱞᱳᱢᱤᱴᱟᱨ ᱫᱷᱟᱹᱵᱤᱡ ᱡᱟᱦᱟᱸ ᱛᱤᱱᱟᱹᱜ ᱦᱚᱲ ᱟᱛᱩ ᱢᱮᱱᱟᱜᱼᱟ᱾ ᱵᱟᱥ ᱚᱱᱟᱼᱼ ᱛᱤᱱᱟᱹᱜ ᱜᱟᱱ ᱦᱩᱭᱩᱜᱼᱟ ᱫᱚᱥ ᱵᱟᱨᱳᱚᱴᱤ ᱜᱟᱱ ᱦᱚᱲ ᱟᱛᱩ ᱢᱚᱫᱽᱫᱷᱮ ᱨᱮᱜᱤ ᱨᱮᱞᱤ ᱠᱚᱠᱚ ᱩᱰᱩᱠᱚᱜᱼᱼ ᱩᱰᱩᱠᱚᱜᱼᱟ ᱱᱟᱦᱟᱜ ᱟᱫᱚ ᱚᱱᱠᱟ ᱫᱚ ᱞᱟᱦᱟᱼᱼ ᱛᱮ ᱫᱚ ᱵᱟᱝ ᱦᱩᱭ ᱵᱟᱲᱟᱣ ᱠᱟᱱᱟ ᱞᱟᱦᱟ ᱵᱚᱪᱷᱚᱨ ᱠᱚ ᱩᱰᱩᱠ ᱞᱮᱱᱟ ᱨᱤᱞᱤ᱾ ᱟᱨᱼᱼ ᱟᱫᱚ ᱱᱚᱜᱭ ᱱᱤᱭᱟᱹ ᱵᱚᱪᱷᱚᱨ ᱦᱚᱸ ᱟᱫᱚ ᱱᱚᱜᱼᱚᱭ ᱧᱮᱞ ᱧᱮᱞ ᱛᱮᱜᱮ ᱠᱚ ᱥᱮᱬᱟᱭᱮᱫ ᱛᱟᱵᱚᱱᱟᱠᱚ᱾
ᱦᱳᱭ ᱦᱳᱭ ᱚᱱᱟᱦᱚᱸ ᱠᱟᱛᱷᱟ ᱠᱟᱱ ᱜᱮᱭᱟ᱾
ᱦᱳᱭ ᱦᱳᱭ ᱟᱨᱚ ᱦᱚᱲ ᱦᱚᱸᱛᱚ ᱠᱚ ᱨᱮᱞᱤ ᱠᱚᱠᱚ ᱩᱰᱩᱠᱚᱜ ᱟᱥᱮ ᱦᱮᱸ᱾ ᱦᱮᱸ, ᱦᱮᱸ ᱞᱟᱹᱭ ᱵᱮᱱ᱾
ᱟᱫᱚ ᱜᱚᱝᱠᱮ ᱛᱟᱦᱚᱞᱮ ᱥᱩᱫᱩ ᱨᱮᱞᱤ ᱫᱷᱟᱹᱵᱤᱡ ᱜᱮ ᱥᱮ ᱟᱨᱚ ᱡᱟᱦᱟᱱᱟᱜ ᱯᱨᱳᱜᱨᱟᱢ ᱠᱚᱯᱮ
ᱯᱨᱳᱜᱨᱟᱢ ᱫᱚ ᱜᱟᱯᱟ ᱛᱚ ᱦᱩᱞ ᱢᱟᱦᱟ ᱫᱤᱱ ᱠᱟᱱᱟ ᱥᱮ ᱞᱟᱦᱟ ᱠᱷᱚᱡ ᱜᱮ ᱱᱚᱛᱮ ᱫᱚ ᱢᱮᱞᱟ ᱯᱷᱮᱞᱟ ᱡᱮᱢᱚᱱ ᱡᱟᱦᱟᱸ ᱥᱮᱫ ᱟᱨᱚ ᱟᱸᱡᱚᱢᱚᱜ ᱠᱟᱱᱟ ᱡᱮ ᱟᱫᱚᱢ ᱡᱟᱭᱜᱟ ᱨᱮ ᱢᱮᱞᱟ ᱯᱨᱳᱜᱨᱟᱢ ᱦᱚᱸᱠᱚ ᱫᱚᱦᱚ ᱵᱟᱲᱟᱭᱮᱫᱟ᱾ ᱟᱫᱚ ᱢᱮᱞᱟ ᱯᱨᱳᱜᱨᱟᱢ ᱫᱚ ᱜᱟᱯᱟ ᱫᱚ ᱪᱮᱫ ᱞᱮᱠᱟ ᱠᱟᱛᱮᱢ ᱫᱚᱦᱚᱭᱟ ᱜᱟᱯᱟ ᱛᱚ ᱚᱱᱟ ᱛᱚ ᱥᱚᱨᱚᱨᱚᱱᱤᱭᱚ ᱫᱤᱱ ᱦᱤᱥᱟᱹᱵ ᱛᱮ ᱩᱱᱠᱤᱱᱟᱜ ᱢᱟᱱᱮ ᱩᱱᱠᱤᱱᱟᱜ ᱧᱩᱛᱩᱢ ᱛᱮ ᱜᱟᱯᱟ ᱫᱤᱱ ᱫᱚ ᱴᱷᱤᱠ ᱠᱟᱱᱟ ᱥᱮ ᱥᱮᱫᱟᱭ ᱠᱷᱚᱡ ᱜᱤ᱾ ᱟᱫᱚ ᱚᱱᱠᱟᱱᱟᱜ ᱤᱱᱟᱹᱜ ᱫᱤᱱ ᱨᱮ ᱡᱤᱣᱤ ᱠᱤᱱ ᱟᱞᱟᱭ ᱠᱟᱫ ᱛᱟᱦᱮᱸᱱᱟ ᱮᱵᱟᱨᱮ ᱩᱱᱠᱤᱱ ᱫᱚ ᱫᱤᱥ ᱫᱤᱥᱟᱹᱜ ᱠᱟᱱᱟ ᱪᱮᱫ ᱦᱚᱛᱮ ᱛᱮ ᱡᱤᱣᱤ ᱠᱤᱱ ᱟᱞᱟᱭ ᱞᱮᱫᱟ ᱞᱟᱹᱲᱦᱟᱹᱭ ᱞᱮᱫᱟ ᱠᱤᱱ ᱚᱱᱟ ᱫᱤᱱ ᱦᱤᱥᱟᱹᱵ ᱛᱮᱜᱮ ᱛᱚ ᱫᱤᱥᱟᱹᱜ ᱠᱟᱱᱟ ᱥᱮ ᱾ ᱜᱟᱯᱟᱱᱟᱜ ᱫᱤᱱ ᱫᱚ ᱟᱫᱚ ᱚᱱᱟ ᱦᱮᱸ ᱛᱚ ᱪᱤ ᱦᱮᱸ ᱛᱚ ᱡᱤᱣᱤᱠᱤᱱ ᱡᱠᱷᱚᱱ ᱠᱤᱱ ᱟᱞᱟᱭ ᱠᱟᱫᱟ ᱛᱚ ᱪᱮᱠᱟᱛᱮ ᱡᱟᱦᱟᱸᱱᱟᱜ ᱠᱩ ᱥᱮ ᱢᱮᱞᱟ ᱠᱩ ᱥᱮ ᱡᱟᱦᱱᱟᱜ ᱠᱚ ᱪᱠᱟᱛᱮ ᱪᱤᱠᱟᱛᱮᱵᱮᱱ ᱫᱚᱦᱚᱭᱟᱮ ᱡᱮᱦᱮᱛᱩ ᱟᱸᱡᱚᱢᱚᱜ ᱠᱟᱱᱟ᱾ ᱟᱫᱚ ᱚᱱᱟᱛᱮ ᱠᱷᱟᱹᱞᱤ ᱥᱩᱫᱩ ᱢᱟ ᱢᱟᱱᱮ ᱡᱟᱦᱟᱸ ᱡᱟᱦᱟᱸ ᱟᱛᱩᱨᱮ ᱚᱸᱰᱮᱠᱩ ᱯᱨᱳᱜᱨᱟᱢ ᱠᱩᱠᱚ ᱫᱚᱦᱚᱭᱮᱫᱟ ᱥᱮ ᱚᱱᱟ ᱟᱹᱛᱩᱳ ᱨᱮᱫᱚ ᱢᱟᱱᱮ ᱯᱷᱮᱢᱮᱞᱤ ᱯᱚᱨᱤᱵᱟᱨ ᱞᱟᱹᱴᱩ ᱞᱟᱹᱴᱩ ᱜᱮᱛᱟ ᱠᱚᱣᱟ᱾ ᱟᱫᱚ ᱩᱱᱠᱩ ᱡᱟᱦᱟᱸᱭ ᱵᱟᱵᱟ ᱦᱚᱲ ᱠᱚᱫᱚ ᱠᱟᱹᱢᱤ ᱠᱚᱠᱚ ᱪᱟᱞᱟᱜ ᱟᱛᱚ ᱟᱵᱟᱨ ᱵᱟᱠᱤ ᱚᱲᱟᱜ ᱨᱮ ᱟᱨᱚ ᱡᱟᱦᱟᱸᱟᱭ ᱦᱚᱲ ᱢᱟᱱᱮ ᱢᱟᱱᱮ ᱵᱚᱭᱚᱥᱠᱚ ᱦᱚᱲ ᱢᱮᱱᱟᱜ ᱠᱚᱣᱟ ᱦᱟᱯᱲᱟᱢ ᱠᱚ ᱩᱱᱠᱩ ᱫᱚᱠᱚ ᱪᱟᱥ ᱵᱟᱥ ᱪᱮᱫ ᱠᱚ ᱞᱟᱜᱟᱣ ᱠᱚᱜᱼᱟ ᱟᱫᱚ ᱩᱱᱠᱩ ᱩᱱᱠᱩ ᱡᱮ ᱪᱷᱩᱴᱤ ᱠᱚ ᱦᱟᱛᱟᱣ ᱠᱟᱜᱼᱟ ᱠᱚ ᱜᱟᱯᱟᱴᱟ ᱫᱤᱱ ᱟᱫᱚ ᱚᱱᱟ ᱦᱚᱛᱮᱜ ᱛᱮ ᱡᱟᱛᱮ ᱦᱟᱺᱰᱤ ᱯᱟ. ᱣᱨᱟᱹ ᱨᱮ ᱥᱚᱢᱚᱭ ᱟᱞᱩᱠᱚ ᱵᱤᱛᱟᱹᱣ ᱥᱮ ᱥᱚᱢᱚᱭ ᱟᱞᱚ ᱠᱚ ᱵᱚᱨᱵᱟᱫᱽ ᱦᱟᱺᱰᱤ ᱵᱟᱹᱨᱤ ᱧᱩ ᱠᱟᱛᱮᱫ ᱚᱱᱟᱛᱮ ᱟᱫᱚ ᱵᱚᱱ ᱮᱱᱮᱡ ᱠᱚ ᱱᱟᱥᱮᱱᱟᱜ ᱫᱚᱦᱚ ᱠᱟᱜᱼᱟ ᱟᱫᱚ ᱟᱥᱮ ᱯᱟᱥᱮ ᱦᱚᱸ ᱦᱮᱸ ᱟᱥᱮ ᱯᱟᱥᱮ ᱦᱚᱸ ᱟᱫᱚ ᱮ ᱦᱤᱡᱩᱜ ᱟᱠᱚ ᱟᱛᱳ ᱠᱷᱮᱞ ᱞᱟᱹᱜᱤᱫ᱾ ᱥᱤᱨᱯᱟᱹ ᱠᱚᱦᱚᱸ ᱠᱚ ᱫᱚᱦᱚ ᱠᱟᱜᱼᱟ, ᱦᱮᱸ ᱟᱨ ᱮᱢᱱᱤ ᱞᱟᱹᱴᱩ ᱞᱟᱹᱴᱩ ᱯᱨᱳᱜᱨᱟᱢ ᱫᱚ ᱡᱟᱦᱱᱟᱜ ᱫᱚ ᱵᱟᱹᱪᱩᱜᱼᱟ ᱵᱟᱥ ᱤᱱᱟ. ᱠᱚᱜᱮ᱾
ᱟᱪᱪᱷᱟ, ᱦᱳᱭ ᱜᱚᱝᱠᱮ ᱟᱞᱮᱥᱮᱫ ᱫᱚ ᱵᱟᱝᱜᱮ ᱜᱚᱝᱠᱮ ᱚᱱᱠᱟ ᱫᱚ ᱪᱮᱫ ᱦᱚᱸ ᱵᱟᱝ ᱚᱱᱮ ᱫᱚ ᱯᱩᱡᱟᱹ ᱯᱟᱥᱟᱛ ᱠᱚᱜᱮ ᱦᱩᱭ ᱵᱟᱲᱟ ᱠᱚᱜᱼᱟ ᱟᱫᱚ ᱱᱚᱜᱚᱭ ᱱᱤᱭᱟᱹ ᱥᱮᱨᱢᱟ ᱠᱷᱚᱱᱜᱮ ᱟᱫᱚ ᱟᱞᱮ ᱦᱚᱸ ᱵᱟᱭᱤᱠ ᱨᱮᱞᱤ ᱫᱚ ᱟᱨᱟᱢᱵᱷᱚᱭ ᱫᱟᱞᱮ ᱟᱨᱠᱤ ᱵᱟᱝᱠᱷᱟᱱ ᱫᱚ ᱯᱳᱨᱜᱨᱟᱢ ᱠᱚᱫᱚ ᱟᱫᱚ ᱟᱞᱮᱫᱚ ᱵᱟᱞᱮ ᱫᱚᱦᱚᱭ ᱜᱮ ᱵᱟᱲᱟᱭ ᱜᱮᱭᱟ ᱯᱩᱡᱟᱹ ᱵᱟᱲᱟ ᱠᱟᱛᱮᱫ ᱜᱮ ᱟᱫᱚ ᱠᱞᱟᱵᱽ ᱠᱚᱨᱮ ᱜᱮ ᱡᱟᱭᱨᱟ ᱠᱟᱛᱮᱫ
ᱦᱩᱸ ᱦᱩᱸ,
ᱚᱠᱚᱭ ᱡᱚᱢ ᱡᱤᱭᱟᱹ ᱢᱟᱱᱮ ᱟᱨ ᱯᱨᱚᱥᱟᱫ ᱞᱮᱠᱟᱜᱮ ᱢᱤᱫᱴᱮᱱ ᱵᱤᱛᱚᱨᱚᱱ ᱴᱟᱭᱤᱯ ᱠᱚᱨᱟᱣ ᱠᱟᱛᱮᱫ ᱜᱮ ᱟᱫᱚ ᱚᱱᱟ ᱠᱚᱜᱮ ᱪᱟᱵᱟᱭᱮ
ᱦᱳᱭ ᱦᱳᱭ ᱠᱤᱱᱛᱩ ᱦᱮᱸ ᱱᱤᱭᱟᱹ ᱡᱟᱦᱟᱸ ᱵᱟᱭᱤᱠ ᱨᱮᱞᱤ ᱦᱩᱭᱩᱜ ᱠᱟᱱᱟ ᱵᱟᱝ? ᱱᱤᱭᱟᱹ ᱦᱤᱥᱟᱹᱵ ᱛᱮ ᱱᱤᱭᱟᱹ ᱫᱚ ᱵᱷᱟᱹᱜᱤ ᱫᱚ ᱵᱷᱟᱹᱜᱤ ᱜᱮᱭᱟ᱾
ᱦᱳᱭ ᱦᱭ ᱟᱥᱚᱞᱮᱻ ᱫᱤᱥᱚᱢ ᱦᱚᱲ ᱦᱚᱸ ᱟᱹᱰᱤ ᱦᱚᱲ ᱟᱫᱚ ᱵᱟᱠᱚ ᱴᱷᱟᱹᱣᱠᱟᱹ ᱠᱚᱣᱟ ᱟᱵᱚ ᱥᱚᱢᱟᱡ ᱵᱟᱫ ᱠᱟᱛᱮ ᱫᱤᱠᱩ ᱠᱚᱦᱚᱸ ᱮᱴᱟᱜ ᱡᱟᱹᱛᱤ ᱜᱟᱛᱮ ᱠᱚᱦᱚᱸ ᱟᱫᱚ ᱚᱱᱟ ᱠᱚᱦᱚᱸ ᱴᱷᱟᱹᱣᱠᱟᱹ ᱩᱱᱠᱩ ᱦᱚᱸ ᱴᱷᱟᱹᱣᱠᱟᱹ ᱯᱩᱭᱥᱟ ᱫᱚᱨᱠᱟᱨ᱾
ᱦᱩᱸ᱾
ᱦᱚᱭ ᱱᱚᱣᱟ ᱫᱤᱱᱴᱟᱜ ᱪᱮᱫ ᱠᱟᱱᱟ ᱟᱨ ᱱᱩᱠᱤᱱ ᱫᱚ ᱚᱠᱚᱭ ᱠᱟᱱᱟ ᱠᱤᱱ᱾
ᱦᱩᱸ᱾
ᱴᱷᱟᱹᱣᱠᱟ ᱚᱫᱚ ᱫᱚᱨ ᱠᱟᱨ ᱚᱱᱟ ᱠᱷᱟᱹᱛᱤᱨ ᱛᱮ ᱟᱫ ᱱᱤᱭᱟᱹᱫᱷᱟᱣᱞᱮ ᱩᱫᱽᱫᱮᱜ ᱞᱮ ᱦᱟᱛᱟᱣ ᱟᱠᱟᱫᱟ ᱟᱨᱠᱤ᱾
ᱩᱦᱩᱸ᱾
ᱦᱚᱭ᱾ ᱠᱤᱱᱛᱩ ᱜᱚᱢᱠᱮ ᱦᱚᱭ ᱞᱟᱹᱭᱵᱤᱱ᱾
ᱪᱮ ᱢᱟᱱᱮ ᱟᱵᱚ ᱥᱟᱱᱛᱟᱞ ᱥᱚᱢᱟᱡᱽ ᱥᱮ ᱟᱵᱚ ᱦᱚᱲ ᱥᱚᱢᱟᱡᱽ ᱪᱮᱫᱠᱟᱵᱮᱱ ᱵᱩᱡᱮᱫ ᱠᱚᱣᱟ ᱡᱮ ᱟᱵᱚ ᱞᱟᱦᱟᱜ ᱠᱟᱱ ᱛᱟᱵᱚᱱᱟᱠᱩ ᱢᱟᱱᱮ ᱚᱞᱚᱜ ᱯᱟᱲᱦᱟᱜ ᱫᱤᱠ ᱫᱤᱭᱮ ᱥᱮ ᱚᱱᱠᱟ ᱞᱟᱦᱟ ᱞᱟᱦᱟ ᱠᱷᱚᱡ ᱫᱚ ᱵᱟᱝᱠᱚ ᱧᱮᱞᱚᱜ ᱠᱟᱱᱟ ᱢᱟᱱᱮ ᱢᱟᱲᱟᱝ ᱥᱮᱫ ᱪᱟᱞᱟᱜ ᱞᱮᱠᱟ᱾ ᱪᱮᱫᱠᱟ ᱵᱚᱱ ᱵᱩᱡᱷᱟᱹᱣᱮᱫ ᱠᱚᱣᱟ?
ᱜᱚᱝᱠᱮ ᱦᱚᱸᱜᱭ ᱠᱟᱛᱷᱟ ᱵᱤᱱ ᱞᱟᱹᱭ ᱠᱮᱫᱟ ᱴᱷᱤᱠ ᱡᱟᱛᱷᱟ ᱠᱟᱛᱷᱟ ᱜᱮ ᱠᱩᱞᱤ ᱠᱮᱫᱮᱭᱟ᱾ ᱟᱫᱚ ᱱᱚᱣᱟ ᱠᱟᱛᱷᱟ ᱫᱚ ᱦᱩᱭᱩᱜ ᱠᱟᱱᱟ ᱡᱮ ᱢᱮᱱ ᱱᱮᱛᱟᱨ ᱫᱚ ᱟᱞᱤᱧ ᱫᱚ ᱚᱱᱠᱟ ᱫᱚ ᱵᱟᱹᱞᱤᱧ ᱢᱚᱱᱮᱭᱮᱫᱟ ᱡᱮ ᱥᱚᱢᱟᱡ ᱥᱮᱫ ᱞᱟᱦᱟ ᱪᱟᱞᱟᱜ ᱠᱟᱱ ᱞᱮᱠᱟ᱾
ᱦᱩᱸ᱾
ᱟᱫᱚ ᱦᱚᱸᱜ ᱚᱭ ᱚᱨᱜᱮᱥᱴᱟᱨ ᱠᱚᱵᱤᱱ ᱞᱟᱹᱭ ᱠᱮᱫᱟ ᱯᱨᱚᱜᱨᱟᱢ ᱠᱚ ᱦᱮᱸ᱾ ᱵᱟᱯᱞᱟ ᱚᱲᱟᱜ ᱠᱚᱨᱮ ᱦᱚᱸ ᱰᱤᱡᱮ ᱠᱚ ᱦᱤᱡᱩᱜ ᱠᱟᱱᱟ ᱡᱚᱛᱚ ᱜᱮ᱾ ᱟᱫᱚ ᱦᱚᱸᱜᱱᱚᱣ ᱟᱵᱚᱨᱮᱱ ᱥᱚᱢᱟᱡ ᱨᱮᱱ ᱜᱤᱫᱽᱨᱟᱹ ᱠᱚ ᱡᱟᱦᱟᱠᱚ ᱤᱱᱵᱷᱚᱜ ᱠᱟᱱᱟ ᱟᱨᱠᱤ, ᱢᱟᱱᱮ ᱟᱹᱰᱤ ᱟᱹᱰᱤᱜ ᱚᱛᱤᱨᱤᱠᱛ ᱟᱨᱠᱤ᱾ ᱚᱱᱮ ᱠᱚ ᱪᱷᱟᱲᱟ ᱟᱫᱚ ᱢᱟᱱᱮ ᱯᱟᱲᱦᱟᱣ ᱠᱚᱫᱚ ᱵᱟᱜᱤ ᱠᱟᱛᱮᱫ᱾ ᱱᱚᱣᱟ ᱠᱚᱨᱮᱜᱮ ᱡᱷᱚᱛᱚ ᱡᱟᱭᱜᱟ ᱨᱮᱜᱮ ᱮᱴᱮᱱᱰ ᱫᱟᱠᱚ ᱦᱟᱸᱰᱮ
ᱦᱩᱸ᱾
ᱟᱹᱰᱤ ᱥᱟᱺᱜᱤᱧ ᱥᱟᱺᱜᱤᱧ ᱠᱚᱨᱮ ᱠᱟᱠᱚᱨᱮ ᱯᱚᱜᱨᱟᱢ ᱠᱚ ᱱᱤᱛᱚᱜ ᱫᱚ ᱛᱚ ᱯᱷᱚᱱ ᱛᱮᱜᱮ ᱠᱚ ᱵᱩᱡᱷᱟᱹᱣ ᱠᱟᱱᱟ ᱛᱚ᱾ ᱟᱫᱚ ᱚᱱᱛᱮ ᱠᱚ ᱪᱟᱞᱟᱣ ᱠᱟᱛᱮ ᱚᱸᱰᱮ ᱠᱚ ᱮᱱᱮᱡ ᱵᱟᱲᱟᱭᱟ ᱟᱨ ᱯᱟᱹᱨᱣᱟᱹ ᱠᱚᱠᱚ ᱠᱩᱢᱨᱩ ᱠᱚ ᱟᱹᱰᱤ ᱦᱩᱰᱤᱧ ᱦᱩᱰᱤᱧ ᱜᱤᱫᱽᱨᱟᱹ ᱠᱚᱦᱚᱸ ᱠᱚ ᱧᱩ ᱵᱟᱲᱟ ᱠᱟᱛᱮᱫ ᱠᱚ ᱟᱫᱚ ᱵᱷᱚᱵᱤᱥᱚᱛ ᱠᱚ ᱪᱟᱵᱟᱭᱫᱟ᱾ ᱟᱫᱚ ᱚᱱᱮ ᱜᱮ ᱦᱩᱭᱩᱜ ᱠᱟᱱᱟ ᱠᱟᱛᱷᱟ ᱟᱫᱚ ᱟᱹᱞᱤᱧ ᱫᱚ ᱚᱱᱮ ᱠᱚᱜᱮ ᱧᱮᱞ ᱛᱮᱜᱮ ᱠᱟᱹᱴᱤᱡ ᱠᱷᱟᱨᱟᱯ ᱜᱤᱧ ᱵᱩᱡᱷᱟᱹᱣ ᱜᱮᱭᱟ᱾
ᱦᱚᱭ ᱮᱠᱫᱚᱢ ᱴᱷᱤᱠ ᱵᱮᱱ ᱢᱮᱱ ᱟᱠᱟᱫᱟ ᱟᱹᱞᱤᱧ ᱦᱚᱸ ᱚᱝᱠᱟ ᱜᱮᱞᱤᱧ ᱮᱯ ᱠᱚᱨᱮ ᱦᱚᱸ ᱟᱨᱚ ᱡᱟᱹᱥᱛᱤ ᱜᱮ ᱨᱚᱯᱚᱲ ᱦᱩᱭᱩᱜ ᱠᱟᱱᱟ ᱥᱚᱜᱚᱲ ᱤᱱᱟᱹ ᱜᱮᱠᱩ ᱢᱮᱱ ᱮᱫᱟ ᱡᱮ ᱱᱚᱜᱼᱚᱭ ᱡᱮ ᱱᱟᱭᱤᱴ ᱯᱨᱚᱜᱨᱟᱢ ᱠᱚ ᱦᱩᱭᱩᱜ ᱠᱟᱱᱟ ᱠᱚ ᱟᱫᱚ ᱚᱱᱟ ᱚᱱᱟᱨᱮ ᱢᱤᱫ ᱢᱤᱫ ᱫᱷᱟᱣ ᱛᱮᱫᱚ ᱵᱟᱝ ᱵᱚᱱ ᱵᱟᱵᱚᱱ ᱵᱚᱱᱫᱚ ᱫᱟᱲᱮᱭᱟᱜᱼᱟ ᱥᱮ᱾ ᱟᱫᱚ ᱦᱮᱸ ᱟᱫᱚ ᱚᱱᱟ ᱫᱚ ᱡᱩᱫᱤ ᱚᱱᱟ ᱡᱟᱭᱜᱟ ᱨᱮ ᱱᱚᱜᱼᱚᱭ ᱡᱮ ᱦᱩᱭᱩᱜ ᱠᱟᱱᱟ ᱯᱨᱚᱜᱨᱟᱢ ᱠᱚ ᱚᱱᱟ ᱡᱟᱭᱜᱟ ᱨᱮ ᱡᱩᱫᱤ ᱚᱱᱟ ᱯᱨᱚᱜᱨᱟᱢ ᱮᱛᱚᱦᱚᱵ ᱞᱟᱦᱟ ᱥᱮ ᱱᱟᱭᱤᱴ ᱯᱨᱚᱜᱨᱟᱢ ᱮᱛᱚᱦᱚᱵ ᱞᱟᱦᱟ ᱡᱩᱫᱤ ᱩᱱᱠᱩ ᱡᱟᱦᱟᱸᱭ ᱚᱞᱚᱜ ᱯᱟᱲᱦᱟᱣ ᱠᱚᱨᱟᱣ ᱠᱟᱛᱮ ᱚᱞᱚᱜ ᱯᱟᱲᱦᱟᱣ ᱠᱟᱛᱮᱫ ᱡᱟᱦᱟᱸᱭ ᱞᱟᱦᱟ ᱟᱠᱟᱱ ᱛᱟᱵᱚᱱ ᱠᱩ ᱥᱮ ᱵᱤᱫᱮᱥ ᱨᱮ ᱢᱮᱱᱟᱜ ᱠᱚᱣᱟ ᱥᱮ ᱵᱷᱟᱹᱜᱤ ᱯᱚᱥᱴ ᱨᱮ ᱢᱮᱱᱟᱜ ᱚᱠᱚᱭ ᱨᱮᱞᱣᱩ ᱨᱮ ᱚᱠᱚᱭ ᱯᱩᱞᱤᱥ ᱨᱮ ᱚᱠᱚᱭ ᱪᱮᱛᱟᱱ ᱯᱚᱥᱴ ᱠᱚᱨᱮ ᱡᱟᱦᱟᱸᱭ ᱮᱰᱵᱚᱠᱮᱴ ᱠᱩᱠᱩ ᱵᱮᱱᱟᱣ ᱟᱠᱟᱱᱟ ᱚᱞᱚᱜ ᱯᱟᱲᱦᱟᱣ ᱠᱟᱛᱮᱫ ᱩᱱᱠᱩ ᱚᱱᱠᱟᱱ ᱠᱩ ᱠᱟᱹᱴᱤᱡ ᱡᱩᱫᱤ ᱠᱩ ᱤᱱᱵᱷᱟᱭᱤᱴ ᱠᱚᱣᱟ ᱦᱚᱦᱚᱣᱟ ᱠᱚᱣᱟᱠᱩ ᱟᱨ ᱡᱩᱫᱤ ᱩᱱᱠᱩ ᱞᱟᱹᱭ ᱦᱚᱪᱚ ᱠᱩᱣᱟ ᱥᱟᱠᱷᱚ ᱠᱚ ᱡᱩᱫᱤ ᱠᱩ ᱮᱢ ᱦᱚᱪᱚ ᱠᱚᱣᱟᱠᱩ ᱵᱟᱹᱵᱩ ᱯᱟᱲᱦᱟᱜ ᱯᱮ ᱚᱞᱚᱜ ᱯᱟᱲᱦᱟᱜ ᱯᱟᱲᱦᱟᱣ ᱞᱮᱠᱷᱟᱱ ᱟᱞᱮ ᱞᱮᱠᱟ ᱱᱚᱝᱠᱟ ᱵᱷᱟᱹᱜᱤ ᱯᱳᱥᱴ ᱨᱮᱯᱮ ᱪᱟᱞᱟᱜ-ᱟ᱾ ᱥᱮ ᱵᱷᱟᱹᱜᱤ ᱱᱚᱜ-ᱚᱭ ᱢᱟᱱᱮ ᱢᱤᱫᱴᱮᱱ ᱪᱮᱛᱟᱱ ᱯᱳᱥᱴ ᱨᱮᱯᱮ ᱛᱟᱦᱮᱸᱱᱟ ᱚᱱᱟ᱾ ᱩᱱᱠᱩ ᱡᱩᱫᱤ ᱠᱩ ᱠᱟᱹᱴᱤᱡ ᱞᱟᱹᱭ ᱥᱚᱫᱚᱨ ᱠᱚᱣᱟ ᱠᱚ ᱛᱚᱼᱼ ᱟᱠᱚᱣᱟᱜ ᱫᱤᱞᱫᱟᱜ ᱨᱮᱦᱚᱸ ᱟᱠᱚ ᱠᱩ ᱥᱚᱪᱟᱣ ᱦᱩᱫᱤᱥ ᱨᱮ ᱡᱮ ᱦᱮᱸ ᱛᱤᱱᱟᱹᱜ ᱢᱚᱡᱽᱼᱼ ᱱᱩᱠᱩ ᱟᱵᱚᱨᱮᱱ ᱚᱞᱚᱜ ᱯᱟᱲᱦᱟᱜ ᱥᱮᱬᱟ ᱠᱟᱛᱮ ᱛᱤᱱᱟᱹᱜ ᱪᱮᱛᱟᱱ ᱠᱩ ᱪᱟᱞᱟᱜ ᱠᱟᱱᱟ᱾
ᱦᱳᱭ ᱜᱚᱝᱠᱮ ᱱᱚᱣᱟ ᱫᱚ ᱴᱷᱤᱠ ᱮᱠᱫᱚᱢ ᱟᱥᱚᱞᱮᱼᱼ ᱪᱮᱫ ᱜᱚᱝᱠᱮ ᱞᱟᱹᱭᱟᱵᱤᱱ ᱛᱚ ᱢᱟᱱᱮ ᱟᱵᱚ ᱟᱵᱚ ᱦᱚᱲ ᱢᱟᱱᱮ ᱡᱟᱦᱟᱸᱭ ᱜᱮ ᱱᱚᱣᱟ ᱫᱚᱼᱼ ᱡᱟᱦᱟᱸᱭ ᱢᱟᱱᱮ ᱟᱵᱚᱣᱟᱜ ᱟᱥᱮ ᱯᱟᱥᱮ ᱨᱮᱼᱼ ᱡᱟᱦᱟᱸᱭ ᱠᱚᱠᱚ ᱧᱮᱞ ᱠᱚᱣᱟ ᱠᱚᱥᱮ ᱚᱝᱠᱟ ᱦᱚᱲ ᱜᱮᱠᱚ ᱛᱮᱭᱟᱨ ᱠᱚ ᱪᱮᱥᱴᱟᱭ ᱜᱮᱭᱟ ᱟᱹᱰᱤ ᱟᱸᱴᱼᱼ
ᱦᱩᱸ
ᱟᱫᱚ ᱱᱚᱝᱠᱟ ᱡᱟᱦᱟᱸ ᱵᱤᱱ ᱞᱟᱹᱭ ᱠᱮᱫᱟ ᱱᱚᱣᱟ ᱠᱟᱛᱷᱟ ᱜᱮ ᱡᱩᱫᱤ ᱱᱚᱣᱟ ᱠᱚ ᱠᱚᱨᱟᱣ ᱞᱮᱠᱷᱟᱱ ᱥᱚᱛ ᱟᱹᱰᱤᱜᱮᱼᱼ ᱵᱮᱥ ᱜᱮ ᱦᱩᱭᱩᱜ-ᱟ ᱠᱤᱱᱛᱩ ᱜᱚᱝᱠᱮ ᱱᱚᱣᱟ ᱵᱤᱱ ᱞᱟᱹᱭ ᱠᱮᱫᱟ ᱱᱚᱜ-ᱚᱭ ᱠᱤᱪᱷᱩ ᱫᱤᱱᱼᱼ